ᱨᱚᱲ ᱟᱸᱡᱟᱢᱚᱜ ᱠᱟᱱᱟ?
ᱦᱚᱸ ᱟᱸᱡᱚᱢᱚᱜ ᱠᱟᱱᱟ᱾
ᱚ ᱟᱪᱪᱷᱟ ᱮᱱᱟᱝ ᱪᱮᱜ ᱞᱟᱝ ᱜᱟᱞᱢᱟᱨᱟᱣᱮ ᱛᱟᱦᱮᱸ ᱩᱫ ᱟᱨᱠᱤ᱾ ᱩᱫ ᱫᱚ ᱟᱰᱟᱱᱤ ᱠᱚᱨᱮᱜ ᱜᱮ ᱟᱢᱚᱱᱚᱜᱼᱟ ᱟᱨ ᱱᱚᱛᱮ ᱚᱢᱚᱱᱚᱜ ᱜᱮᱭᱟ ᱟᱢᱵᱟᱵᱩᱛᱤ ᱠᱚᱨᱮ᱾ ᱟᱨ ᱱᱚᱛᱮ ᱦᱮᱸ ᱪᱷᱟᱹᱛᱩ ᱯᱚᱨᱚᱵ ᱠᱚᱨᱮ᱾ ᱟᱯᱮ ᱥᱮᱜ ᱫᱚ ᱚᱠᱟ ᱪᱮᱫ ᱠᱟ ᱪᱮᱫ ᱠᱟ ᱥᱚᱢᱚᱭ ᱚᱢᱚᱱᱚᱜᱼᱟ?
ᱟᱞᱮᱥᱮᱱ ᱫᱚ ᱪᱮᱫ ᱞᱮᱠᱟᱱ ᱥᱚᱢᱚᱭ ᱦᱮᱲᱦᱮᱫ ᱚᱱᱮ ᱨᱟᱠᱷᱤ ᱯᱩᱨᱱᱤᱢᱟ᱾
ᱦᱮᱸ ᱦᱮᱸ
ᱯᱚᱨᱮ ᱠᱚᱥᱮᱱ ᱤᱧ ᱢᱟ ᱚᱱᱠᱟ ᱢᱟ ᱵᱟᱹᱧ ᱩᱭᱦᱟᱹᱨᱮᱜᱼᱟ᱾
ᱛᱚᱻ ᱟᱪᱪᱷᱟ ᱚᱱᱠᱟ ᱫᱚᱞᱟᱝ ᱞᱟᱹᱭ ᱠᱮᱫ ᱠᱷᱟᱱ ᱟᱢᱵᱟᱵᱩᱚᱛᱤ᱾ ᱟᱪᱪᱷᱟ ᱟᱢᱵᱟᱵᱩᱚᱛᱤ ᱨᱮᱫᱚ ᱪᱮᱜ ᱞᱮᱠᱟᱻ ᱟᱯᱮ ᱦᱮᱸ ᱪᱮᱜ ᱞᱮᱠᱟ ᱯᱮ ᱢᱟᱱᱟᱣ ᱜᱮᱭᱟ?
ᱟᱢᱵᱟᱵᱩᱛᱤ ᱫᱚ ᱟᱞᱮᱥᱮᱱ ᱫᱚ ᱚᱱᱠᱟ ᱵᱟᱠᱚ ᱢᱟᱱᱟ ᱜᱮᱭᱟ ᱠᱚ ᱢᱟᱱᱟ ᱟᱨ ᱵᱟᱝᱠᱷᱟᱱ ᱫᱚ ᱵᱟᱠᱚ ᱢᱟᱱᱟᱣ ᱠᱷᱟᱱ ᱫᱚ ᱵᱟᱠᱚ ᱢᱟᱱᱟ᱾ ᱚᱱᱟ ᱨᱮᱢᱟ ᱢᱟᱱᱮ ᱡᱤᱞ ᱞᱮ ᱛᱮᱭᱟᱨᱟ ᱦᱟᱺᱰᱤ ᱠᱚᱞᱮ ᱫᱚᱦᱚᱭᱟ ᱟᱢᱵᱟᱵᱩᱛᱤ ᱧᱩᱛᱩᱢ ᱛᱮ
ᱚᱻ ᱟᱞᱮ ᱥᱮᱫ ᱫᱚ ᱱᱚᱝᱠᱟᱧ ᱧᱮᱞᱟᱼᱟᱠᱟᱫᱟ ᱟᱢᱵᱟᱵᱩᱛᱤ ᱨᱮᱫᱚ ᱠᱩᱲᱤ ᱜᱤᱫᱽᱨᱟᱹ ᱠᱚ ᱡᱟᱦᱟᱸᱭ ᱵᱟ ᱵᱟᱯᱞᱟ, ᱡᱟᱶᱟᱭ ᱠᱚ ᱩᱱᱠᱩ ᱠᱚᱠᱚ ᱱᱮᱣᱛᱟ ᱠᱚᱣᱟ ᱠᱚ ᱱᱟᱣᱟ ᱜᱮᱸᱫᱟᱜ ᱠᱚ ᱮᱢᱟ ᱠᱚᱣᱟ ᱠᱚ᱾
ᱚ
ᱟᱨ ᱠᱟᱱᱴᱷᱟᱲ ᱠᱷᱟᱹᱡᱟᱹᱲᱤ ᱠᱚ ᱡᱚᱢ ᱦᱚᱪᱚ ᱠᱚᱣᱟ ᱟᱨ ᱱᱚᱛᱮ ᱡᱤᱞ ᱠᱚᱠᱚ ᱥᱩᱠᱨᱤ ᱡᱮᱞ ᱠᱚᱠᱚ ᱯᱤᱴᱷᱟᱹ ᱦᱚᱸᱠᱚ ᱯᱤᱴᱷᱟᱹᱭ ᱜᱮᱭᱟ ᱱᱮᱛᱟᱨ ᱫᱚ ᱟᱨ ᱱᱚᱛᱮ ᱡᱮᱞ ᱠᱚᱠᱚ ᱩᱛᱩᱭᱟᱠᱚ ᱚᱱᱮ ᱚᱸᱠᱟ ᱟᱨ ᱡᱟᱦᱟᱸ ᱠᱚᱨᱮ ᱫᱚ ᱯᱚᱨᱚᱵᱽ ᱠᱚ ᱦᱩᱭᱩᱜᱼᱟ᱾
ᱚᱻ
ᱟᱯᱮ ᱥᱮᱫ ᱫᱚ ᱟᱸᱵᱟᱵᱩᱛᱤ ᱯᱚᱨᱚᱵᱽ ᱫᱚ ᱦᱩᱭᱩᱜ ᱜᱮᱭᱟ ᱥᱮ ᱵᱟᱝ
ᱫᱚ ᱵᱟᱝ ᱦᱩᱭᱩᱜ ᱟᱞᱮ ᱥᱮᱱ ᱫᱚ ᱟᱨᱦᱚᱸ ᱢᱮᱜᱴᱮᱱ ᱯᱚᱨᱚᱵᱽ ᱢᱮᱱᱟᱜ-ᱟ ᱨᱚᱡᱚ ᱠᱚ ᱞᱟᱹᱭᱟ ᱨᱚᱡᱚ ᱨᱚᱡᱚ ᱚᱱᱟ ᱨᱮᱦᱚᱸ ᱱᱤᱝᱠᱟᱹ ᱟᱢᱵᱟᱵᱩ ᱛᱤ ᱞᱮᱠᱟ ᱜᱮ ᱯᱤᱴᱷᱟᱹᱭᱟᱠᱚ ᱰᱩᱸᱵᱩᱜ ᱜᱟᱠᱚ ᱟᱨ ᱟᱡᱚ ᱨᱮᱫᱚ ᱢᱮᱜᱴᱮᱱ ᱯᱟᱱ ᱠᱚ ᱡᱚᱢᱟ ᱢᱟᱱᱮ ᱡᱚᱢ ᱯᱤᱴᱷᱟᱹ ᱠᱚ ᱰᱩᱸᱵᱩᱜ ᱠᱚ ᱡᱚᱢ ᱵᱟᱲᱟᱛᱮᱫ ᱢᱟᱱᱮ ᱢᱤᱥᱴᱤ ᱯᱟᱱ ᱚᱱᱟ ᱠᱚ ᱡᱚᱢᱟ ᱛᱟᱭᱚᱢ ᱛᱮ ᱟᱨ ᱟᱞᱮ ᱥᱮᱱ ᱫᱚ ᱩᱝᱠᱩ ᱤᱭᱟᱹ ᱠᱚ ᱢᱮᱱᱟᱜ ᱠᱚᱣᱟ ᱥᱮ ᱟᱞᱮ ᱮᱠᱞᱟ ᱢᱟ ᱵᱟᱱᱩᱜ ᱞᱮᱭᱟ ᱟᱹᱰᱤ ᱜᱟᱱ ᱡᱟᱹᱛ ᱢᱮᱱᱟᱜ ᱞᱮᱭᱟ ᱟᱫᱚ ᱩᱱᱠᱩᱣᱟᱜ ᱯᱚᱨᱚᱵᱽ, ᱜᱮ ᱟᱞᱮ ᱦᱚᱸᱞᱮ ᱢᱟᱱᱟᱣ ᱜᱮᱭᱟ ᱟᱫᱚ ᱩᱱᱠᱩ ᱫᱚᱠᱚ ᱡᱷᱤ ᱡᱤᱞᱟᱹᱝ ᱚᱜ-ᱟ ᱫᱟᱨᱮ ᱠᱚ ᱨᱮ ᱚᱱᱟ ᱡᱤᱞᱟᱹᱝ ᱠᱚᱠᱚ ᱛᱮᱭᱟᱨ ᱠᱟᱜ-ᱟ
ᱚ
ᱟᱨ ᱱᱤᱝᱠᱟᱹ ᱢᱟᱨᱟᱝ ᱧᱚᱜᱟᱜ ᱯᱚᱨᱚᱵᱽ ᱠᱚ ᱦᱩᱭᱩᱜ-ᱟ ᱟ ᱛᱟᱢᱥᱟ ᱠᱚ ᱠᱚ
ᱟᱨ ᱡᱟᱦᱟᱸ ᱯᱟᱱ ᱠᱟᱛᱷᱟᱢ ᱞᱟᱹᱭ ᱠᱮᱫᱟ ᱚᱱᱟ ᱫᱚ ᱟᱯᱮᱯᱮ ᱵᱮᱱᱟᱣᱟ ᱥᱮᱯᱮ ᱠᱤᱨᱤᱧ ᱟᱹᱜᱩᱭᱟ ᱵᱟᱡᱟᱨ ᱠᱷᱚᱱᱟᱜ
ᱚᱱᱟ ᱫᱚ ᱵᱮᱱᱟᱣ ᱟᱠᱚ ᱩᱱᱠᱩᱮ ᱟᱞᱮ ᱫᱚᱞᱮ ᱠᱤᱨᱤᱧ ᱟᱹᱜᱩᱭᱟ ᱢᱟᱨᱟᱝ ᱢᱟᱨᱟᱝ ᱯᱟᱱ
ᱚ ᱪᱮᱫ ᱞᱮᱠᱟ ᱦᱮᱲᱮᱢ ᱜᱮ ᱵᱡᱷᱟᱹᱜ ᱜᱮᱭᱟ ᱥᱮ ᱮᱢᱱᱤ ᱡᱟᱦᱟᱸ ᱫᱚᱠᱟᱱ ᱨᱮ ᱮᱢᱱᱤ ᱯᱟᱱ ᱠᱚ ᱟᱹᱨᱤᱧᱟ ᱚᱝᱠᱟ ᱦᱮᱨᱮᱢ ᱜᱮ ᱵᱩᱡᱷᱟᱹᱜ-ᱟ
ᱦᱳᱭ ᱦᱮᱲᱮᱢ ᱜᱮ ᱵᱩᱡᱷᱟᱹᱜ-ᱟ ᱚᱱᱟ ᱫᱚ
ᱳᱻ ᱚᱱᱟ ᱦᱚᱸ ᱟᱹᱰᱤ ᱱᱟᱯᱟᱭ ᱜᱮ ᱟᱪᱪᱷᱟ ᱪᱷᱟᱹᱛᱩ ᱯᱚᱨᱚᱵᱽ ᱠᱚᱫᱚ ᱟᱯᱮᱥᱮᱜ ᱦᱩᱭᱩᱜ ᱟᱥᱮ ᱵᱟᱝ ᱟᱨ
ᱪᱷᱟᱹᱛᱩ ᱯᱚᱨᱚᱵᱽ ᱫᱚ ᱵᱟᱹᱧ ᱟᱸᱡᱚᱢᱟ ᱠᱟᱜ-ᱟ ᱚᱱᱟ ᱫᱚ ᱪᱮᱫ ᱞᱮᱠᱟ ᱯᱮ ᱯᱚᱨᱚᱵᱚᱜ ᱜᱮᱭᱟ
ᱟᱞᱮ ᱚᱝᱠᱟᱜᱮ ᱦᱟᱺᱰᱤ ᱠᱚᱞᱮ ᱫᱚᱦᱚᱭᱟ ᱟᱨ ᱥᱮᱫᱤᱱ ᱫᱚ ᱪᱷᱟᱹᱛᱩ ᱡᱷᱚ ᱛᱚ ᱠᱤᱪᱷᱩ ᱡᱟᱦᱟᱸ ᱪᱷᱟᱹᱛᱩ ᱠᱚ ᱵᱮᱱᱟᱣᱟ ᱢᱚᱴᱚᱨ ᱛᱮ ᱪᱷᱚᱞᱟ ᱛᱮ ᱜᱩᱦᱩᱢ ᱛᱮ ᱪᱟᱣᱞᱮ ᱛᱮ ᱚᱱᱟ ᱠᱚ ᱡᱷᱚᱛᱚ ᱠᱚ ᱞᱟᱹᱦᱩᱫ ᱟᱹᱜᱩᱭᱟ ᱛᱟᱨ ᱞᱟᱦᱟ ᱫᱤᱱ ᱛᱟᱨ ᱯᱚᱨᱮᱨ ᱫᱤᱱ ᱫᱚ ᱞᱟᱦᱟ ᱠᱷᱚ ᱦᱟᱺᱰᱤ ᱠᱚ ᱫᱚᱦᱚ ᱠᱟᱜ-ᱟ ᱦᱟᱺᱰᱤ ᱛᱚᱢ ᱛᱟᱨ ᱯᱚᱨᱮ ᱦᱩᱸ ᱜᱩᱲ ᱠᱚ ᱟᱹᱜᱩ ᱠᱟᱜ-ᱟ ᱜᱩᱲ ᱛᱮᱠᱚ ᱥᱤᱯᱤ ᱭᱟᱠᱚ ᱵᱚᱸᱜᱟ ᱵᱟᱲᱟ ᱭᱟᱠᱚ ᱟᱫᱚ ᱠᱚ ᱡᱚᱢᱟ ᱩᱱᱦᱚ ᱩᱱ ᱥᱚᱢᱚᱭ ᱦᱚᱸ ᱡᱩᱫᱤ ᱠᱚ ᱢᱚᱱᱮᱭᱟ ᱡᱟᱦᱟᱸᱭ ᱠᱩᱲᱤ ᱜᱤᱫᱽᱨᱟᱹ ᱠᱚᱠᱚ ᱱᱮᱣᱛᱟ ᱠᱚᱣᱟ ᱠᱩᱲᱤ ᱜᱤᱫᱽᱨᱟᱹ ᱠᱚ ᱱᱮᱣᱛᱟ ᱠᱚ ᱛᱟᱠᱚᱣᱟ,
ᱦᱩᱸ
ᱚᱝᱠᱟ ᱜᱮ ᱟᱨᱚ ᱡᱟᱦᱟᱸ ᱥᱮᱫ ᱫᱚ ᱯᱚᱨᱚᱯ ᱮᱱᱮᱡ ᱠᱚ ᱦᱩᱭᱩᱜ-ᱟ ᱥᱯᱳᱴ ᱠᱚ ᱪᱟᱹᱛᱩ ᱯᱚᱨᱚᱵᱽ ᱧᱩᱛᱩᱢ ᱛᱮ᱾
ᱩᱢᱸ ᱟᱨ ᱛᱟᱞᱮ ᱠᱚ ᱯᱮ ᱯᱤᱴᱷᱟᱹ ᱟᱯᱮ ᱥᱮᱱ ᱫᱚ ᱛᱟᱞᱮ ᱠᱚ ᱢᱮᱱᱟᱜᱟ ᱛᱟᱞᱮ ᱫᱟᱨᱮ? ᱠᱚ ᱠᱷᱤᱡᱩᱨ ᱫᱟᱨᱮ ᱠᱚ ᱚ
ᱠᱷᱤᱡᱩᱨ ᱢᱮᱱᱟᱜ-ᱟ᱾
ᱚᱱᱟ ᱛᱟᱞᱮ ᱯᱤᱴᱷᱟᱹ ᱢᱟ ᱫᱚᱢᱮ ᱥᱤᱵᱤᱞ᱾ ᱫᱚᱢᱮ ᱥᱤᱵᱤᱞ ᱪᱮᱛᱟ
ᱦᱳᱭ ᱟᱯᱮ ᱥᱮᱫ ᱫᱚ ᱵᱟᱹᱱᱩᱟ?
ᱢᱮᱱᱟᱜ-ᱟ ᱢᱮᱱᱟᱜ
ᱚ ᱡᱚᱢ ᱵᱟᱲᱟ ᱠᱟᱫᱟ ᱥᱮ ᱵᱟᱝ?
ᱦᱚᱸ ᱡᱚᱢ ᱵᱟᱲᱟ ᱠᱟᱹᱜ ᱟᱹᱧ ᱵᱚᱰᱟ ᱠᱚ ᱞᱩᱪᱤ ᱠᱚ᱾ ᱚᱱᱟ ᱛᱟᱞᱮ ᱨᱮᱱᱟᱜ᱾
ᱟᱞᱮ ᱦᱚᱸ ᱞᱩᱪᱤ ᱨᱮᱱᱟᱜ ᱫᱚ ᱟᱹᱰᱤ ᱨᱚᱠᱚᱢᱟᱜ ᱜᱮ ᱯᱤᱴᱷᱟᱹ ᱠᱚᱞᱮ ᱵᱮᱱᱟᱣ ᱜᱮᱭᱟ ᱱᱚᱛᱮ ᱡᱟᱦᱟᱸ ᱯᱩᱠᱳᱲᱤ ᱠᱚ ᱯᱚᱠᱳᱲᱤ ᱞᱮ ᱵᱮᱱᱟᱣ ᱜᱮᱭᱟ ᱟᱨ ᱛᱚᱣᱟ ᱥᱟᱠᱟᱢ ᱡᱟᱦᱟᱸ ᱠᱚ ᱞᱟᱹᱭᱫᱟ ᱚᱱᱟ ᱥᱟᱠᱟᱢᱞᱮ ᱯᱤᱴᱷᱟᱹᱭ ᱜᱮᱭᱟ᱾ ᱰᱩᱸᱵᱩᱜ ᱞᱮ ᱵᱮᱱᱟᱣ ᱜᱮᱭᱟ ᱞᱩᱪᱤ ᱞᱮ ᱵᱮᱱᱟᱣ ᱜᱮᱭᱟ ᱟᱨ ᱨᱩᱴᱤ ᱦᱚᱞᱮ ᱵᱮᱱᱟᱣ ᱜᱮᱭᱟ᱾
ᱪᱮᱫ ᱫᱷᱩᱛ ᱚ ᱚ ᱚ
ᱢᱟᱱᱮ ᱡᱷᱚᱛᱚ ᱛᱮᱫ ᱜᱮ ᱡᱷᱚᱛᱚ ᱠᱟᱛᱮᱫ ᱜᱮ ᱡᱚᱢ ᱫᱚ ᱜᱟᱱᱚᱜᱼᱟ ᱚᱱᱟ ᱫᱚ ᱟᱨ ᱡᱮᱢᱚᱱ ᱚᱱᱟ ᱦᱚᱸ ᱛᱟᱞᱮ ᱦᱚᱸ ᱟᱹᱜᱩᱭᱟᱢ ᱟᱹᱜᱩ ᱠᱟᱛᱮᱜ ᱚᱱᱟ ᱦᱚᱸ ᱦᱮᱸ ᱪᱷᱟᱰᱟᱣ ᱦᱩᱭᱩᱜ ᱛᱟᱢ ᱛᱮ ᱜᱟᱥᱟᱣ ᱟᱠᱚ ᱤᱭᱟᱹᱨᱮ ᱞᱟᱦᱟ ᱛᱮᱫᱚ ᱴᱷᱮᱠᱟ ᱠᱚᱨᱮ ᱠᱚ ᱜᱟᱥᱟᱣ ᱜᱮᱭᱟ ᱛᱚ ᱟᱨ ᱦᱟᱺᱰᱤ ᱪᱟᱞᱟᱣᱟᱜ ᱨᱮᱠᱚ ᱪᱷᱟᱠᱟᱣ ᱜᱮᱭᱟ ᱟᱨ ᱱᱮᱛᱟᱨ ᱫᱚ ᱛᱚ ᱟᱹᱰᱤ ᱨᱚᱠᱚᱢᱟᱜ ᱛᱩᱫ ᱟᱠᱟᱱᱟ ᱚᱱᱟ ᱢᱟᱫ ᱛᱮᱠᱚ ᱵᱮᱱᱟᱣ ᱮᱫᱟ ᱠᱷᱟᱥᱟᱣᱟ ᱨᱚᱰ- ᱛᱮᱠᱚ ᱵᱮᱱᱟᱣᱫᱟ ᱜᱷᱟᱥᱟᱣᱟ, ᱟᱯᱮ ᱫᱚ ᱪᱮᱫ ᱛᱮᱯᱮ ᱜᱷᱟᱥᱟᱣ ᱜᱮᱭᱟ?
ᱟᱞᱮ ᱦᱚᱸ ᱟᱞᱮᱫ ᱫᱚ ᱚᱱᱮ ᱪᱩᱯᱲᱤ ᱢᱟᱱᱮ ᱢᱟᱽ ᱨᱮᱱᱟᱜ ᱪᱩᱯᱲᱤ ᱠᱚ ᱵᱟᱝ ᱧᱟᱢᱚᱜ ᱜᱮᱭᱟ
ᱪᱮᱫᱞᱮᱠᱟ ᱚᱱᱟ ᱫᱚ ᱵᱮᱱᱟᱣ ᱟᱠᱚ?
ᱦᱳᱭ ᱵᱮᱱᱟᱜ ᱟᱠᱚ ᱩᱱᱠᱩ ᱪᱤᱞᱤ ᱠᱚ ᱞᱟᱹᱭ ᱫᱚ ᱰᱚᱢ ᱦᱟᱹᱰᱤ᱾
ᱦᱮᱸ
ᱢᱟᱦᱞᱮ ᱠᱚᱠᱚ ᱵᱮᱱᱟᱣ ᱫᱚ ᱢᱟᱦᱞᱮ ᱦᱟᱴᱟᱜ ᱠᱚ ᱵᱟᱠᱚ ᱛᱮᱭᱟᱨ ᱜᱮᱭᱟ᱾
ᱦᱮᱸ ᱦᱮᱸ ᱦᱮᱸ
ᱩᱱᱠᱩ ᱴᱷᱮᱱ ᱜᱮ ᱚᱱᱟ ᱠᱚ ᱧᱟᱢᱚᱜ ᱜᱮᱭᱟ ᱟᱫᱚ ᱚᱸᱰᱮ ᱠᱷᱚᱱᱟᱜ ᱞᱮ ᱟᱹᱜᱩ ᱠᱟᱜᱼᱟ᱾
ᱦᱮᱸ
ᱟᱫᱚ ᱞᱮ ᱚᱱᱟ ᱛᱟᱞᱮ ᱫᱚᱞᱮ ᱞᱚᱞᱚᱭᱟ ᱛᱤᱠᱤᱭ ᱟᱞᱮ
ᱦᱮᱸ
ᱟᱫᱚ ᱚᱱᱟ ᱨᱮᱫᱚ
ᱟᱨ ᱪᱮᱫ ᱞᱮᱠᱟ ᱟᱯᱮ ᱫᱚ ᱦᱩᱭᱩᱜ ᱠᱟᱱᱟ ᱛᱟᱞᱮ ᱫᱚ ᱪᱚᱠᱟᱜ ᱥᱩᱫᱽᱫᱟᱹᱜ ᱯᱮ ᱛᱤᱠᱭᱟ?
ᱵᱟᱝᱼᱟ ᱪᱚᱠᱟᱜ ᱫᱚ ᱪᱷᱟᱰᱟᱣ ᱟᱛᱮᱫ ᱞᱮ ᱛᱤᱠᱤᱭᱟ᱾
ᱚ ᱟᱞᱮ ᱫᱚ ᱡᱮᱢᱚᱱ ᱪᱚᱠᱟᱜ ᱞᱮ ᱪᱷᱟᱰᱟᱣ ᱛᱮ ᱯᱳᱭᱞᱳ ᱞᱮ ᱪᱷᱟᱠᱟᱣᱟ ᱚᱱᱮ ᱡᱟᱦᱟᱸ ᱮᱸ ᱜᱚᱱᱛᱩᱨ ᱞᱮᱠᱟ ᱵᱟᱝ ᱛᱟᱦᱮᱱᱟ,
ᱦᱮᱸ ᱦᱮᱸ
ᱚᱱᱟ ᱠᱚᱞᱮ ᱛᱩᱫ ᱛᱮ ᱛᱟᱯᱚᱨᱮ ᱟᱫᱚᱞᱮ ᱛᱮᱠᱤ ᱤᱥᱤᱱᱟ ᱵᱷᱟᱜᱤ ᱥᱩᱱᱫᱚᱨ ᱦᱟᱥᱟ ᱠᱷᱟᱯᱟᱹᱨᱤ ᱨᱮ, ᱛᱟᱨᱯᱚᱨᱮ ᱞᱮ ᱯᱤᱴᱷᱟᱹᱭᱟᱞᱮ᱾ ᱛᱚᱵᱮᱱᱟ ᱵᱷᱟᱜᱮ ᱥᱩᱱᱫᱚᱨ ᱵᱩᱡᱷᱟᱹᱜᱼᱟ ᱟᱨᱠᱤ᱾ ᱟᱨ ᱜᱤᱫᱽᱨᱟᱹ ᱛᱚᱢ ᱵᱟᱰᱟᱭ ᱜᱮᱭᱟ ᱛᱚ ᱜᱤᱫᱽᱨᱟᱹ ᱢᱟ ᱠᱷᱟᱯᱟᱹᱨᱤ ᱠᱷᱚᱱ ᱦᱚᱸ ᱚᱠᱚᱭ ᱦᱟᱛᱟᱣ ᱫᱟᱭ ᱞᱚᱪᱟᱭᱮᱫᱟᱭ ᱛᱤᱛᱮ ᱟᱨᱮᱢ ᱡᱚᱢᱟ ᱜᱤᱫᱽᱨᱟᱹ ᱨᱮᱫᱚ᱾ ᱟᱨ ᱞᱟᱹᱭᱟ ᱠᱚ ᱛᱟᱞᱮ ᱦᱚᱸᱠᱚ ᱨᱟᱯᱟᱜ ᱜᱮᱭᱟ ᱠᱚ᱾
ᱚ ᱪᱤᱛᱟ ᱤᱧ ᱫᱚ ᱵᱟᱹᱧ
ᱨᱟᱠᱟᱵ ᱜᱮᱭᱟᱠᱚ ᱟᱸᱡᱚᱢ ᱟᱠᱟᱫᱟᱹᱧ ᱛᱟᱞᱮ ᱨᱟᱯᱟᱜᱟᱠᱚ ᱟᱫᱚ ᱠᱚ ᱡᱚᱢᱟᱠᱚ ᱚᱱᱟᱫᱚ ᱟᱹᱰᱤ ᱥᱩᱛᱟᱹᱜ ᱠᱚ ᱨᱟᱯᱟᱜᱟᱠᱚ ᱡᱟᱦᱟᱸ ᱚᱱᱮ ᱪᱚᱠᱟᱜ ᱛᱟᱦᱮᱱᱟ, ᱪᱚᱠᱟᱜ ᱥᱩᱫᱷᱟᱹᱜ ᱠᱚ ᱨᱟᱯᱟᱜᱟ᱾
ᱚ ᱛᱟᱞᱤ ᱢᱟ ᱦᱚᱸᱜᱼᱚᱭ ᱪᱮᱜ ᱠᱚ ᱞᱟᱹᱭᱟ ᱜᱚᱢᱦᱟᱹ ᱚᱱᱟ ᱨᱮᱜᱮ ᱵᱟᱹᱲᱛᱤ ᱫᱚᱠᱚ ᱤᱭᱟᱹᱭᱟ ᱯᱤᱴᱷᱟᱹᱭᱟ᱾
ᱦᱳᱭ ᱯᱤᱴᱷᱟᱹ ᱫᱚᱠᱚ ᱯᱤᱴᱷᱟᱹ ᱵᱟᱲᱟᱭ ᱜᱮᱭᱟ, ᱟᱞᱮᱥᱮᱫ ᱫᱚ ᱰᱮᱞᱤ ᱜᱮ ᱦᱟᱢᱮᱥᱟ ᱜᱮ ᱯᱤᱴᱷᱟᱹ ᱫᱚᱠᱚ ᱯᱤᱴᱷᱟᱹ ᱤᱧ ᱟᱸᱡᱚᱢ ᱟᱠᱟᱫ ᱛᱟᱞᱮ ᱵᱤᱞᱤ ᱞᱮᱱᱠᱷᱟᱱ ᱫᱚ ᱟᱫᱚ ᱚᱝᱠᱟ ᱫᱚ ᱚ ᱢᱟᱱᱮ ᱦᱮᱸ ᱤᱭᱟᱹ ᱠᱟᱛᱮᱫ ᱫᱚ ᱡᱮ ᱯᱚᱨᱚᱵᱽ ᱦᱩᱭᱩᱜᱼᱟ ᱛᱟᱯᱚᱨᱮ ᱠᱚ ᱯᱤᱴᱷᱟᱹᱭᱟ ᱚᱝᱠᱟ ᱫᱚ ᱵᱟᱝ᱾ ᱠᱚ ᱤᱭᱟᱹ ᱵᱟᱲᱟ ᱟᱠᱟᱫᱟ ᱛᱚᱠᱩ ᱟᱞᱮ ᱫᱚ᱾
ᱚ ᱟᱞᱮ ᱥᱮᱱ ᱫᱚ ᱚᱱᱟ ᱜᱮᱠᱚ ᱞᱟᱹᱭ ᱞᱮᱭᱟ ᱜᱚᱢᱦᱟ ᱠᱷᱟᱱ ᱫᱚ ᱛᱟᱞᱮ ᱯᱤᱴᱷᱟᱹ ᱛᱟᱨᱯᱚᱨᱮ ᱩᱝᱠᱩ ᱟᱸ ᱵᱟᱹᱫᱽ ᱠᱷᱚᱱᱟᱜ ᱠᱟᱹᱢᱤᱭ ᱟᱛᱮᱫ ᱩᱝᱠᱩ ᱡᱟ ᱪᱤᱞᱤ ᱠᱚ ᱞᱟᱹᱭ ᱠᱚᱣᱟ? ᱜᱚᱝᱜᱷᱟ ᱨᱚᱠᱚᱡ ᱠᱚᱞᱮ ᱦᱟᱞᱟᱝ ᱠᱟᱠ ᱠᱚᱫᱚ ᱞᱮ ᱤᱱᱟᱹ ᱦᱤᱞᱳᱜ ᱫᱚ ᱩᱱᱠᱩ ᱠᱚᱞᱮ ᱯᱤᱴ ᱴᱷᱟᱹ ᱠᱚᱣᱟ ᱞᱮᱴᱚ ᱠᱚᱣᱟᱞᱮ᱾
ᱚ ᱟᱞᱮ ᱥᱮᱫ ᱫᱚ ᱜᱚᱝᱜᱷᱟ ᱠᱩ ᱯᱤᱴᱷᱟᱹ ᱫᱚ ᱩᱠᱩᱨ ᱤᱧ ᱫᱚ ᱦᱟᱠᱩ ᱯᱤᱴᱷᱟᱹ ᱫᱚᱧ ᱟᱸᱡᱚᱢ ᱠᱟᱫᱟ ᱦᱟᱹᱠᱩ ᱯᱤᱴ ᱴᱷᱟᱹ ᱠᱚ ᱩᱞᱤ ᱦᱟᱠᱳ ᱠᱚ ᱦᱚᱯᱚᱱ ᱦᱚᱯᱚᱱ ᱠᱚ᱾ ᱜᱚᱝᱜᱷᱟ ᱫᱚ ᱵᱟᱹᱧ ᱟᱸᱡᱚᱢ ᱟᱠᱟᱜ ᱠᱚᱣᱟ ᱟᱨ ᱦᱚᱸᱜᱼᱚᱭ ᱱᱮᱛᱟᱨ ᱜᱮᱛᱚ ᱦᱳᱲᱳ ᱨᱚᱦᱚᱭ ᱫᱤᱱ ᱜᱮᱛᱚ ᱚᱸ ᱛᱟᱞᱮ ᱠᱚᱫᱚ ᱵᱤᱞᱤᱜᱼᱟ ᱞᱟ. ᱭᱟᱠᱚ᱾
ᱦᱳᱭ
ᱟᱯᱮ ᱥᱮᱜ ᱵᱤᱞᱤᱜ ᱠᱟᱱᱟ ᱥᱮ ᱵᱟᱝ?
ᱟᱞᱮ ᱥᱮᱱ ᱫᱚ ᱦᱟᱸᱜ ᱟᱹᱣᱨᱤ ᱵᱤᱞᱤᱜᱼᱟ᱾
ᱚ ᱟᱞᱮ ᱥᱮᱜ ᱦᱚᱸ ᱟᱹᱣᱨᱤ ᱵᱤᱞᱤ ᱫᱚ ᱵᱤᱞᱤᱜ ᱟᱹᱣᱨᱤ ᱵᱤᱞᱤᱜᱼᱟ᱾
ᱦᱩᱸ ᱦᱳᱭ
ᱟᱪᱪᱷᱟ ᱜᱚᱝᱜᱷᱟ ᱯᱤᱴᱷᱟᱹᱢ ᱞᱟᱹᱭ ᱠᱮᱫ ᱫᱚ ᱚᱱᱟᱫᱚ ᱪᱮᱫ ᱞᱮᱠᱟ ᱯᱮ ᱯᱤᱴᱷᱟᱹᱭᱟ?
ᱚᱱᱟ ᱫᱚ ᱡᱤᱞ ᱞᱮᱠᱟᱜᱮ ᱡᱤᱞ ᱞᱮᱠᱟ ᱡᱮᱢᱚᱱ ᱪᱮᱫ ᱞᱮᱠᱟᱢ ᱩᱛᱩ ᱠᱚᱣᱟ ᱵᱷᱟᱵ ᱯᱩᱭᱞᱩ ᱫᱚ ᱯᱩᱭᱞᱩᱢ ᱩᱛᱩ ᱠᱚᱣᱟ ᱛᱟᱨᱯᱚᱨᱮ ᱚᱱᱟᱢ ᱚᱱᱟ ᱵᱮᱥᱤ ᱧᱚᱜ ᱮᱢ ᱨᱟᱥᱮ ᱠᱟᱜᱼᱟ᱾ ᱟᱫᱚ ᱚᱱᱟ ᱨᱟᱥᱮ ᱟᱨ ᱜᱚᱝᱜᱷᱟ ᱛᱮᱜᱮᱢ ᱚᱱᱟ ᱦᱚᱞᱚᱝ ᱮᱢ ᱥᱤᱯᱤ ᱛᱮᱢ ᱯᱤᱴᱷᱟᱹᱭᱟ᱾
ᱳ ᱟᱞᱮ ᱥᱮᱫ ᱫᱚ ᱡᱮᱞ ᱡᱮᱞ ᱯᱤᱴᱷᱟᱹ ᱫᱚ ᱩᱛᱩ ᱫᱚ ᱵᱟᱞᱮ ᱩᱛᱩᱭᱟ ᱟᱞᱮ ᱡᱟᱦᱟᱱᱟᱜ ᱯᱮ ᱩᱛᱩ ᱠᱟᱜᱼᱟ ᱥᱮ ᱚᱱᱟ ᱡᱩᱫᱤ ᱵᱮᱨᱮᱞ ᱛᱮᱢ ᱛᱩᱭᱟ ᱪᱮᱫ ᱞᱮᱠᱟ ᱚᱱᱟ ᱫᱚ ᱥᱤᱵᱤᱞᱟ ᱥᱮ ᱵᱟᱝ ᱥᱤᱵᱤᱞᱟ? ᱡᱩᱫᱤ ᱩᱝᱠᱩ ᱜᱚᱝᱜᱷᱟ ᱠᱚᱫᱚ ᱵᱟᱢ ᱩᱛᱩ ᱠᱚᱣᱟ ᱥᱩ ᱥᱤᱲᱤᱡ ᱫᱟᱜ ᱛᱮᱢ ᱟᱸᱡᱮᱫ ᱛᱟᱠᱚᱣᱟ᱾
ᱦᱳᱭ ᱦᱳᱭ ᱦᱳᱭ ᱥᱤᱲᱤᱡ ᱫᱟᱜ ᱢᱟ ᱟᱸᱡᱮᱫ ᱦᱩᱭᱩᱜ ᱟᱨ ᱵᱟᱝᱠᱷᱟᱱ ᱵᱟᱝᱠᱚ ᱥᱤᱵᱤᱞᱟ᱾
ᱦᱳᱭ ᱦᱳᱭ ᱚᱱᱟ ᱦᱚᱸ ᱠᱟᱛᱷᱟ ᱠᱟᱱ ᱜᱮᱭᱟ᱾ ᱨᱚᱠᱚᱡ ᱠᱚᱯᱮ ᱞᱟᱫ ᱠᱚᱣᱟ ᱥᱮ ᱵᱟᱝ ᱟᱯᱮ ᱫᱚ?
ᱦᱚᱸ ᱞᱟᱫ ᱠᱚᱣᱟᱞᱮ ᱨᱚᱠᱚᱡ ᱠᱚ, ᱟᱨ ᱟᱞᱮ ᱥᱮᱱ ᱢᱟ ᱚᱱᱮᱢᱟ ᱟᱫᱚ ᱵᱟᱫᱟᱢ ᱠᱚᱞᱮ ᱫᱚᱦᱚ ᱠᱟᱜᱼᱟ, ᱟᱫᱚ ᱚᱱᱟ ᱥᱟᱞᱟᱜ ᱞᱮ ᱞᱟᱫ ᱢᱮᱥᱟ ᱠᱚᱣᱟ᱾
ᱪᱮᱫ ᱟ ᱥᱮ ᱪᱮᱫ ᱞᱮᱠᱟ ᱵᱩᱡᱷᱟᱹᱜᱼᱟ ᱚᱱᱟᱫᱚ?
ᱥᱤᱵᱤᱞ ᱜᱮ ᱵᱩᱡᱷᱟᱹᱜ ᱜᱮᱭᱟ᱾
ᱢᱟᱱᱮ ᱵᱟᱫᱟᱢ ᱫᱚ ᱚᱠᱟ ᱡᱟᱦᱟᱸ ᱚᱛ ᱞᱟᱛᱟᱨ ᱨᱮ ᱵᱟᱫᱟᱢ ᱡᱚᱜᱼᱟ ᱚᱱᱟ ᱥᱮ ᱡᱟᱦᱟᱸ ᱫᱟᱨᱮ ᱨᱮ ᱡᱚᱜᱼᱟ?
ᱮᱸ ᱚᱛ ᱡᱟᱦᱟᱸ ᱫᱟᱜᱼᱟ᱾
ᱦᱮᱸ
ᱚᱱᱮ ᱚᱱᱟ ᱵᱟᱫᱟᱢ, ᱚᱱᱮ ᱠᱤᱨᱤᱧ ᱠᱚᱛᱮ ᱵᱟᱝ ᱧᱟᱢᱚᱜᱼᱟ᱾ ᱚᱱᱮ ᱦᱟᱴ ᱯᱟᱛᱟ ᱠᱚᱨᱮ ᱠᱚ ᱤᱫᱤ ᱠᱟᱜᱼᱟ,
ᱦᱩᱸ
ᱚᱱᱮ ᱚᱱᱟ ᱵᱟᱫᱟᱢ ᱾
ᱪᱮᱫ ᱟᱪᱪᱷᱟ ᱪᱮᱫ ᱞᱮᱠᱟ ᱠᱟᱛᱮᱫ ᱯᱮ ᱞᱟᱫ ᱠᱚᱣᱟ, ᱠᱟᱹᱴᱤᱡ ᱪᱩᱞᱩᱝ ᱢᱟᱥᱮ ᱞᱟᱹᱭ ᱞᱮᱠᱷᱟᱱ ᱵᱷᱟᱜᱮ ᱠᱚᱜᱼᱟ᱾
ᱚᱱᱟ ᱫᱚ ᱪᱮᱫ ᱞᱮᱠᱟ, ᱚᱱᱟ ᱵᱟᱫᱟᱢ ᱫᱚᱞᱮ ᱩᱨ ᱯᱷᱟᱨᱪᱟᱭᱟᱼᱼ ᱛᱟᱨᱯᱚᱨᱮ ᱞᱮ ᱨᱤᱫᱟ, ᱨᱤᱫ ᱠᱟᱛᱮ ᱚᱱᱮ ᱛᱩᱲᱤ ᱞᱮᱠᱟ ᱵᱟᱝ ᱦᱩᱭ ᱠᱚᱜᱼᱟᱼᱼ
ᱦᱮᱸ ᱦᱮᱸ
ᱡᱮᱢᱚᱱ ᱫᱚ ᱫᱚᱢᱮ ᱥᱟᱦ ᱮᱨᱤᱭᱟ ᱛᱟᱨᱯᱚᱨᱮ ᱩᱱ ᱠᱚ ᱨᱚᱠᱚᱡ ᱠᱚ ᱦᱮᱸ
ᱦᱮᱸ ᱟᱪᱪᱷᱟ ᱛᱩᱲᱤ ᱫᱚᱯᱮ ᱞᱟᱜᱟᱣ ᱟᱥᱮ ᱵᱟᱝ ᱛᱟᱦᱚᱞᱮᱼᱼ
ᱛᱩᱲᱤ ᱫᱚ ᱵᱟᱞᱮ ᱞᱟᱜᱟᱣᱟᱜ ᱚᱱᱮᱦᱟᱜ ᱵᱟᱫᱟᱢ ᱞᱮ ᱞᱟᱜᱟᱣᱟᱜ ᱠᱟᱱ ᱛᱩᱲᱤ ᱵᱚᱫᱚᱞ ᱛᱮ ᱾
ᱚᱻ ᱚᱻ
ᱢᱟᱱᱮ ᱛᱩᱲᱤ ᱪᱮᱫ ᱞᱮᱠᱟᱭ ᱠᱟᱹᱢᱤᱭᱟᱼᱼ ᱚᱱᱠᱟᱜᱮ ᱱᱚᱣᱟ ᱵᱟᱫᱟᱢ ᱦᱚᱸ ᱠᱟᱹᱢᱤ ᱠᱮᱭᱟ᱾
ᱟᱞᱮ ᱦᱚᱸ ᱱᱚᱝᱠᱟ ᱜᱤᱧ ᱧᱮᱞ ᱟᱠᱟᱫᱟ, ᱢᱟᱱᱮ ᱵᱟᱫᱟᱢ ᱫᱚ ᱩᱠᱩᱨ ᱦᱟᱛᱟᱣ ᱵᱟᱹᱧ ᱧᱮᱞ ᱟᱠᱟᱫ ᱠᱚᱣᱟ ᱛᱤᱥᱦᱚᱸ᱾
ᱦᱩᱸᱻ
ᱧᱮᱞ ᱟᱠᱟᱫᱟᱹᱧ ᱡᱮ ᱥᱟᱨᱡᱚᱢ ᱥᱟᱠᱟᱢ ᱨᱮ ᱪᱮᱛᱟ ᱞᱟᱫ ᱫᱚ ᱥᱮᱵᱤᱞᱟ ᱫᱚᱢᱮ ᱜᱮ᱾ ᱵᱮᱨᱮᱞ ᱥᱟᱠᱟᱢ ᱨᱮ ᱚᱱᱟᱜᱮ ᱥᱟᱱᱛᱟᱞᱮ ᱪᱟᱨᱮᱡ ᱛᱮᱞᱮ ᱯᱮᱴᱮᱡ ᱛᱮᱞᱮ ᱥᱟᱱᱛᱟᱞ- ᱟᱼᱼ ᱥᱟᱱᱛᱟᱞ ᱠᱟᱛᱮᱫ ᱯᱮᱸᱭᱟᱡᱽ ᱠᱟᱹᱴᱤᱡ ᱮᱢ ᱮᱢᱟᱜᱼᱟ, ᱢᱟᱹᱨᱤᱪ ᱥᱩᱱᱩᱢ ᱵᱩᱞᱩᱸᱝᱼᱼ ᱥᱟᱥᱟᱝ ᱵᱮᱨᱮᱞ ᱢᱟᱹᱨᱤᱪ ᱮᱢ ᱞᱮᱠᱷᱟᱱ ᱫᱚ ᱞᱟᱹᱭᱟᱠᱚ ᱟᱹᱰᱤ ᱜᱮ ᱥᱮᱵᱤᱞᱟ᱾ ᱟᱨ ᱱᱚᱛᱮ ᱛᱩᱲᱤ ᱵᱟᱴᱱᱟ ᱡᱟᱦᱟᱸᱢ ᱞᱟᱹᱭ ᱠᱮᱫᱟ ᱛᱩᱲᱤ ᱵᱟᱴᱱᱟᱼᱼ ᱚᱱᱟᱴᱟᱜ ᱞᱮ ᱤᱭᱟᱹ ᱨᱤᱫ ᱠᱟᱛᱮ ᱞᱮ ᱞᱟᱜᱟᱣ ᱟᱠᱚᱣᱟ, ᱟᱹᱰᱤ ᱪᱚᱨᱚᱠ ᱠᱚ ᱵᱩᱡᱷᱟᱹᱜᱼᱼ ᱚᱱᱟᱛᱮ ᱟᱫᱚ ᱵᱟᱫᱟᱢ ᱫᱤᱭᱟ ᱫᱚᱼᱼ ᱡᱚᱢ ᱫᱚ ᱵᱟᱸᱧ ᱡᱚᱢ ᱫᱚ ᱵᱟᱹᱧ ᱡᱚᱢ ᱵᱟᱲᱟ ᱟᱠᱟᱫᱟ ᱛᱚ, ᱧᱮᱞ ᱦᱩᱭᱩᱜᱼᱟ ᱤᱥᱤᱱ ᱠᱟᱛᱮ᱾
ᱦᱚᱭ ᱚᱱᱠᱟᱜᱮ, ᱟᱫᱚ ᱟᱯᱮᱥᱮᱱ ᱫᱚ ᱵᱟᱫᱟᱢ ᱠᱚᱫᱚ ᱵᱟᱠᱚ ᱪᱟᱥ ᱜᱮᱭᱟ?
ᱟᱞᱮᱥᱮᱫ ᱫᱚ ᱩᱱᱟᱹᱜ, ᱵᱟᱠᱚ ᱪᱟᱥ ᱜᱮᱭᱟ ᱠᱚ ᱡᱮ ᱚᱛ ᱨᱟᱛᱟᱨ ᱨᱮᱱᱟᱜ ᱵᱟᱫᱟᱢ ᱫᱚ᱾ ᱡᱟᱦᱟᱸ ᱚᱱᱟ ᱫᱟᱨᱮ ᱨᱮ ᱵᱟᱜᱟᱱ ᱵᱟᱫᱟᱢ, ᱚᱱᱟ ᱵᱚᱨᱚᱱ ᱪᱚ ᱟᱞᱮ ᱥᱮᱫ ᱫᱚ ᱫᱚᱢᱮ ᱢᱮᱱᱟᱜᱼᱟ ᱾ ᱟᱹᱰᱤ ᱢᱟᱨᱟᱝ ᱢᱟᱨᱟᱝ ᱵᱟᱜᱟᱱ ᱠᱚ ᱢᱮᱱᱟᱜ ᱛᱟᱞᱮᱭᱟ,
ᱟᱞᱮ ᱥᱮᱱ ᱫᱚ ᱚᱱᱟ ᱵᱟᱫᱟᱢ ᱫᱚ ᱫᱚᱢᱮ ᱠᱚ ᱪᱟᱥᱟ ᱚᱱᱟᱼᱼ ᱡᱚᱠᱷᱚᱸᱱ ᱠᱚ ᱨᱚᱦᱚᱭᱟ ᱥᱮᱼᱼ ᱟᱨ ᱩᱱ ᱛᱩᱫ ᱥᱚᱢᱚᱭ ᱫᱚ ᱯᱩᱨᱟᱹ ᱡᱟᱛᱨᱟ ᱞᱮᱠᱟ ᱦᱚᱲᱠᱚ ᱪᱟᱞᱟᱜᱼᱟ ᱾
ᱚᱻ
ᱵᱟᱹᱫᱽ ᱨᱮ, ᱵᱟᱹᱫᱽ ᱨᱮ ᱯᱩᱨᱟᱹ ᱡᱟᱛᱨᱟ ᱦᱩᱭᱩᱜ ᱠᱟᱱ ᱞᱮᱠᱟ ᱜᱮᱢ ᱵᱩᱡᱷᱟᱹᱣᱟ ᱾
ᱚᱻ ᱛᱟᱦᱚᱞᱮ ᱛᱚ ᱠᱟᱹᱢᱤ ᱨᱮᱦᱚᱸ ᱩᱱᱟᱹᱜ ᱠᱚᱥᱴᱚ ᱫᱚ ᱵᱟᱝ ᱦᱩᱭᱩᱜ ᱜᱮᱭᱟ ᱥᱮ ᱡᱚᱛᱚ ᱦᱚᱲᱮᱢ ᱫᱤᱥᱟᱹ ᱠᱚᱼᱼ ᱛᱤᱱᱟᱹᱜ ᱨᱟᱹᱥᱠᱟᱹ ᱨᱟᱹᱥᱠᱟ ᱛᱮ ᱵᱟᱫᱟᱢ ᱠᱚᱢ ᱛᱩᱫᱟ ᱾
ᱨᱟᱹᱥᱠᱟᱹ ᱫᱚ ᱵᱩᱡᱷᱟᱹᱜ ᱜᱮᱭᱟ ᱟᱫᱚ ᱚᱱᱮ ᱥᱤᱛᱩᱸᱝ ᱜᱮ ᱦᱟᱸᱜ ᱚᱱᱟ ᱢᱟᱛᱚ ᱦᱟᱸᱜ ᱫᱟᱨᱮ ᱠᱚᱢᱟ ᱵᱟᱹᱱᱩᱜ ᱟᱹᱱᱤᱡ ᱛᱚ ᱾
ᱚ ᱟᱪᱪᱷᱟ ᱪᱮᱫ ᱥᱚᱢᱚᱭ ᱵᱟᱫᱟᱢ ᱫᱚᱯᱮ ᱤᱭᱟᱹᱭᱛᱮ ᱛᱩᱫ ᱛᱮᱯᱮ ᱫᱷᱚᱨᱚᱱ ᱫᱤᱱ ᱾
ᱦᱚᱭ ᱜᱚᱨᱚᱢ ᱫᱤᱱ
ᱚᱻ
ᱡᱮ